ᱚ
ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮᱭᱟ ᱟᱢᱜᱮ᱾
ᱟᱞᱤᱧ ᱦᱚᱸ ᱫᱷᱟᱠᱟᱥ ᱜᱮ ᱦᱮᱱᱟᱜ ᱟᱠᱟᱫᱤᱧ ᱛᱟᱞᱟᱝᱟ
ᱡᱷᱟᱠᱟᱥ ᱜᱮ ᱢᱮᱱᱟᱢᱟ᱾ ᱚᱱᱟᱜᱮ ᱵᱷᱟᱜᱤ ᱡᱷᱟᱠᱟᱥ ᱛᱟᱦᱮᱸ ᱞᱮᱱ ᱠᱷᱟᱱᱡ ᱡᱷᱟᱠᱟᱥ ᱛᱟᱦᱮᱸ ᱞᱮᱱ ᱠᱷᱷᱟᱡ ᱜᱮ ᱱᱟᱯᱟᱭ ᱠᱟᱛᱷᱟ᱾
ᱦᱩᱸ ᱦᱩᱸ ᱴᱷᱤᱠ
ᱛᱮᱦᱮᱧ ᱫᱚ ᱪᱮᱫ ᱞᱮᱠᱟ ᱟᱯᱮ ᱥᱮᱱ ᱫᱚ ᱫᱟᱜ ᱧᱩᱨᱩᱜ ᱠᱟᱱᱟ ᱥᱮ ᱵᱟᱝ?
ᱮᱴᱟᱜ ᱜᱮ ᱧᱩᱨᱩᱜ ᱠᱟᱱᱟ ᱡᱟᱦᱟᱸ ᱫᱚ ᱢᱚᱱᱮ ᱦᱩᱭᱩᱜ ᱠᱟᱱᱟ ᱟ ᱪᱟᱥ ᱠᱟᱹᱢᱤ ᱞᱟᱹᱜᱤᱫ ᱫᱟᱲᱮ ᱠᱚ ᱩᱱᱟᱹᱜ ᱫᱤᱱ ᱠᱷᱚᱱᱟᱜ ᱡᱟᱦᱟᱸ ᱵᱚᱛᱚᱨ ᱠᱚ ᱫᱚᱦᱚ ᱟᱹᱜᱩ ᱦᱩᱭ ᱞᱮᱱ ᱛᱟᱦᱮᱸᱜᱼᱟ ᱥᱮ ᱡᱚᱜᱟᱲ ᱦᱩᱭᱱᱟ ᱟᱨᱡᱟᱣ ᱦᱩᱭ ᱞᱮᱱ ᱛᱟᱦᱮᱸᱫ ᱚᱱᱟ ᱠᱚ ᱟᱫᱚ ᱠᱷᱟᱴᱟᱣ ᱦᱩᱭᱩᱜᱼᱟ ᱟᱨᱠᱤ
ᱚᱱᱟ ᱠᱚᱛᱷᱟ ᱠᱟᱱ ᱜᱮᱭᱟ ᱟᱞᱮ ᱥᱮᱱ ᱫᱚ ᱛᱢ ᱢᱟᱨᱟᱝ ᱫᱚ ᱵᱟᱭ ᱫᱟᱜ ᱮᱫᱟᱟ ᱢᱮᱱ ᱦ ᱫᱟᱜ ᱦᱤᱡᱩᱜ ᱠᱟᱱ ᱜᱮᱭᱟ ᱥᱮᱟᱜ ᱯᱟᱨ ᱠᱷᱚᱱᱟᱜ ᱫᱟᱜᱟᱭ ᱜᱮᱭᱟ ᱢᱤᱫ ᱜᱷᱟᱹᱲᱤᱡ ᱯᱟᱸᱪ ᱢᱤᱱᱤᱴ ᱫᱚᱥ ᱢᱤᱱᱤᱴ ᱛᱟᱨᱢᱟᱱᱮ ᱢᱮᱨᱚᱢ ᱞᱚᱦᱚᱫᱚᱜ ᱞᱮᱠᱟ ᱛᱟᱨ ᱢᱮᱨᱚᱢ ᱫᱟᱹᱲ ᱠᱚ ᱪᱮᱫ ᱵᱟᱝ ᱦᱟᱸᱜ? ᱵᱟᱨ ᱥᱮᱫ ᱩᱰᱠ ᱧᱩᱛ ᱪᱟᱞᱟᱜ ᱢᱮ ᱥᱚᱢᱚᱥᱟ ᱠᱟᱱᱟ ᱟᱨ ᱫᱟᱠᱟ ᱫᱚ ᱡᱚᱢ ᱦᱩᱭᱱᱟ ᱥᱮᱮ ᱵᱟᱝ ᱛᱟᱦᱞᱮ?
ᱦᱸ ᱟᱹᱣᱨᱤᱭᱼᱟ ᱱᱟᱥᱮᱱᱟᱜ ᱤᱭᱟᱹ ᱠᱚ ᱡᱚᱢ ᱦᱩᱭᱩ ᱠᱟᱱᱟ ᱱᱟᱥᱛᱟ ᱠᱷᱥᱛᱟ ᱠᱚ
ᱛᱩᱯᱩ ᱠᱚᱫᱚ
ᱦᱮᱸ
ᱛᱩᱯᱩ ᱦᱚᱭ ᱮᱱᱟ ᱥᱮ ᱟᱣᱨᱤ?
ᱛᱩᱯᱩᱜ ᱟᱹᱨᱤ ᱟᱹᱨᱤ ᱟᱹᱨᱤ ᱥᱮ ᱟᱹᱣᱨᱤ ᱛᱩᱯᱩᱱ ᱦᱩᱭᱩᱜᱼᱟ ᱢᱚᱱᱮ ᱦᱩᱭᱩᱜ ᱠᱟᱱᱟ ᱦᱮᱸ ᱥᱮ
ᱦᱩᱸ ᱵᱟᱝ ᱠᱟᱱᱟ
ᱦᱩᱸ, ᱟᱫᱚ ᱨᱟᱵᱟᱝ ᱨᱮ ᱡᱟᱹᱯᱩᱫ ᱨᱮ ᱡᱟᱦᱟᱸᱜ ᱜᱮ ᱦᱩᱭᱩᱜᱼᱟ ᱟᱫᱚ ᱛᱩᱯᱩᱜ ᱛ ᱦᱩᱭᱩᱜᱼᱟ ᱦᱮᱸ ᱥᱮ ᱵᱟᱝ ᱵᱟᱝ ᱛᱩᱯᱩᱜ ᱩᱞ ᱨᱮᱦᱚᱸ ᱦᱚᱲᱢᱚ ᱡᱤᱣᱤ ᱠᱚ ᱵᱮᱥ ᱵᱟᱝ ᱟᱹᱭᱠᱟᱹᱜᱼᱟ
ᱩᱯ ᱡᱟᱴᱟ ᱡᱟᱴᱟ ᱜᱮ ᱵᱩᱡᱩᱜᱼᱟ
ᱠᱟᱛᱷᱟ ᱫᱚ ᱤᱱᱟ. ᱜᱮ ᱠᱟᱱᱟ
ᱦᱮ
ᱟᱫᱚ ᱛᱟᱦᱚᱞᱮ ᱪᱟᱥ ᱠᱟᱹᱢᱤ ᱫᱚ ᱛᱤᱥ ᱠᱚᱛᱮᱢ ᱟᱬᱜᱚᱱᱟ ᱟᱢ ᱫᱚ
ᱱᱚᱜ-ᱚᱭ ᱱᱚᱶᱟ ᱫᱚ ᱟᱥᱟᱲ ᱵᱚᱸᱜᱟ ᱪᱟᱵᱟ ᱞᱮᱱ ᱠᱷᱟᱱ ᱜᱮ ᱢᱚᱱᱮ ᱦᱚᱭ ᱫᱷᱩᱨᱟᱹᱣ ᱦᱩᱭᱩᱜᱼᱟ ᱟᱨ ᱢᱤᱫ ᱢᱤᱫ ᱴᱮᱱ ᱫᱟᱜ ᱫᱚᱨᱠᱟᱨ ᱠᱟᱱᱟ ᱢᱤᱫᱴᱮᱱ ᱞᱟᱹᱴᱩ ᱧᱚᱜ ᱱᱟᱥᱮᱱᱟᱜ ᱫᱟᱜ ᱫᱚᱨᱠᱟᱨ ᱠᱟᱱᱟ ᱞᱟᱹᱴᱩ ᱧᱚᱜ ᱫᱟᱜ ᱦᱩᱭ ᱞᱮᱱ ᱠᱷᱟᱱ
ᱡᱟᱦᱟᱸᱭ ᱫᱟᱜ ᱫᱟᱭ, ᱚᱱᱟ ᱫᱟᱜ ᱛᱚ ᱞᱟᱹᱭᱫᱤᱧ ᱤᱭᱟᱹ ᱤᱫᱤ ᱞᱮᱠᱷᱟᱱ ᱵᱟᱝ ᱜᱟᱱᱚᱜ᱾
ᱜᱟᱱ ᱫᱚ ᱜᱟᱱᱚᱜ ᱜᱮᱭᱟ ᱾ ᱢᱮᱱᱠᱷᱟᱱ ᱠᱚᱢ ᱧᱚᱜ ᱵᱟᱹᱭᱦᱟᱹᱲ ᱨᱮ ᱫᱟᱜ ᱥᱤ ᱞᱮᱠᱷᱟᱱ ᱜᱮ ᱠᱷᱮᱛ ᱨᱮ ᱟᱸᱡᱮᱫ ᱪᱟᱵᱟᱜᱼᱟ᱾
ᱚᱸᱻ
ᱦᱩᱸ
ᱚᱝᱠᱟ ᱵᱮᱯᱟᱨ ᱛᱟᱦᱞᱮ ᱵᱟᱝ᱾
ᱦᱩᱸ
ᱟᱪᱪᱷᱟ, ᱟᱪᱪᱷᱟ, ᱟᱪᱪᱷᱟ᱾ ᱦᱮᱸ, ᱚᱱᱟᱜᱮ ᱟᱞᱮ ᱦᱚᱸ ᱟᱫᱚᱞᱮ ᱢᱚᱱᱮᱭᱫᱟ ᱟᱫᱚ᱾ ᱡᱮᱞᱮᱧ ᱰᱟᱦᱟᱨ ᱠᱷᱟᱴᱚ ᱤᱫᱤ ᱦᱩᱭᱩᱜᱼᱟ ᱞᱚᱜᱚᱱ ᱢᱟᱪᱷᱟ᱾ ᱥᱟᱢᱴᱟᱣ ᱠᱟᱛᱮᱫ ᱫᱩᱲᱩᱵ ᱠᱚᱜ ᱦᱤᱭᱩᱜᱼᱟ᱾ ᱡᱟᱦᱟᱸ ᱫᱚ ᱟᱵᱚ ᱫᱚ ᱢᱮᱛᱟ ᱠᱚ ᱠᱟᱱ
ᱢᱤᱫ ᱠᱟᱹᱢᱤ ᱟᱛᱮᱫ, ᱠᱟᱹᱢᱤ ᱛᱤᱱᱟᱹᱜ ᱥᱟᱜᱤᱧ ᱮᱢ ᱞᱟᱦᱟ ᱠᱮᱫᱟ
ᱠᱟᱹᱢᱤ ᱠᱚ ᱵᱟᱝ ᱥᱮ, ᱵᱟᱝ ᱠᱚ ᱧᱟᱯᱟᱢ ᱠᱟᱱᱟ ᱚᱝᱠᱟ ᱫᱚ᱾ ᱢᱟᱱᱮ ᱟᱫᱚ ᱛᱚᱵᱮ ᱱᱚᱸᱰᱮ ᱢᱤᱫᱴᱟᱜ ᱩᱯᱨᱩᱢ ᱠᱚᱲᱟ ᱪᱷᱟᱲᱟ ᱵᱟᱝ ᱦᱩᱭᱩᱜᱼᱟ, ᱦᱳᱭ‌ ᱥᱮ᱾ ᱚᱱᱟ ᱨᱚᱯᱚᱲ ᱠᱚᱲᱟ ᱠᱚᱫᱚ ᱞᱟᱹᱜᱤᱫ ᱫᱚ ᱟᱫᱚ ᱢᱤᱫ ᱵᱟᱨ ᱦᱚᱲ ᱜᱮ ᱧᱟᱢ ᱢᱩᱥᱠᱤᱞ ᱟᱥᱚᱞᱮ ᱦᱮᱸ ᱫᱚ ᱦᱮᱸ ᱜᱮ ᱟᱫᱚ ᱤᱧ ᱜᱮ ᱴᱟᱭᱤᱢ ᱚᱠᱛᱚ ᱛᱚ ᱢᱟ ᱞᱟᱹᱭ ᱫᱟᱹᱧ ᱦᱮᱸ ᱫᱚ ᱦᱮᱸ ᱜᱮ᱾ ᱟᱫᱚ ᱚᱠᱛᱚ ᱢᱮᱫᱴᱟᱝ ᱜᱟᱯᱟ ᱠᱷᱚᱱᱟᱜ ᱡᱟᱱᱤᱡ ᱵᱤᱱᱤᱰ ᱦᱮᱱᱟᱜ ᱠᱟᱫ ᱛᱟᱠᱚᱣᱟ᱾ ᱟᱫᱚᱧ ᱪᱤᱱᱛᱟᱹᱣᱟᱜ ᱠᱟᱱᱟ ᱞᱟᱹᱭ ᱫᱤᱧ ᱱᱤᱛᱳᱜ᱾ ᱱᱩᱠᱩ ᱥᱮᱱ ᱠᱟᱛᱮ ᱱᱚᱣᱟ ᱱᱤᱭᱟᱹ ᱡᱩᱫᱤ ᱡᱟᱦᱟᱱᱟᱜ ᱤᱧ ᱢᱮᱛᱟ ᱠᱚᱣᱟ᱾ ᱟᱨᱦᱚᱸ ᱵᱟᱠᱚ ᱢᱮᱱ ᱫᱟᱲᱮᱭᱟᱜᱼᱟ ᱪᱮᱫ ᱦᱚᱸ ᱠᱤᱱᱛᱩ ᱟᱠᱚ ᱟᱠᱚ ᱛᱟᱞᱟᱨᱮ ᱢᱮᱫᱴᱟᱝ ᱵᱩᱜᱤ ᱵᱟᱹᱲᱤᱡ ᱠᱚ ᱩᱭᱦᱟᱹᱨ ᱵᱟᱵᱽ ᱜᱮᱭᱟ᱾ ᱟᱫᱚ ᱚᱱᱟ ᱦᱚᱛᱮᱛᱮ ᱢᱮᱫᱴᱟᱝ ᱠᱚᱲᱟᱧ ᱢᱮᱛᱟ ᱫᱮᱭᱟ ᱫᱩᱥᱮ ᱥᱮ ᱠᱩᱞᱤ ᱠᱚᱢ ᱥᱮ᱾ ᱵᱤᱱᱤᱰ ᱛᱟᱭᱚᱢ ᱵᱟᱥᱮ ᱵᱤᱱᱤᱰ ᱢᱟᱲᱟᱝ ᱜᱮ ᱛᱮᱦᱮᱧ ᱜᱮ ᱥᱤᱜᱟᱹᱬ ᱥᱮᱫ ᱛᱮᱠᱚ ᱮᱢ ᱫᱟᱲᱮᱭᱟᱜᱼᱟ᱾ ᱚᱱᱟ ᱠᱟᱨ ᱚᱱᱟ ᱢᱮᱛᱟᱭ ᱠᱟᱹᱱᱟᱹᱧ ᱥᱮ ᱠᱩᱞᱤ ᱫᱚᱦᱚ ᱟᱠᱚᱢ ᱾ ᱤᱱᱟᱹ ᱛᱟᱭᱚᱢ ᱞᱟᱹᱭ ᱟᱹᱧ ᱢᱮ ᱤᱧ ᱥᱟᱢᱟᱝ ᱨᱮ ᱵᱟᱠᱚ ᱞᱟᱹᱭ ᱫᱟᱲᱮᱭᱟᱜ ᱵᱷᱟᱜᱮ ᱟᱢ ᱴᱷᱮᱱ ᱫᱚᱠᱚ ᱞᱟᱹᱭ ᱜᱮᱭᱟ ᱤᱱᱟᱹ ᱛᱟᱭᱚᱢ ᱟᱢ ᱫᱚ ᱵᱷᱚᱨᱥᱟ ᱥᱟᱺᱦᱤᱡ ᱞᱟᱹᱭ ᱢᱮ᱾ ᱵᱟᱝ ᱠᱷᱟᱱ ᱫᱚ ᱵᱟᱝᱜᱮ, ᱤᱧ ᱛᱚ ᱟᱨ ᱱᱚᱣᱟ ᱛᱚ ᱤᱧ ᱫᱚ ᱡᱳᱨᱡᱚᱵᱚᱥᱛᱤ ᱫᱚ ᱵᱟᱹᱧ ᱠᱟᱹᱢᱤ ᱦᱚᱪᱚ ᱠᱚᱣᱟ ᱱᱟᱝ᱾
ᱵᱟᱝ ᱵᱟᱝ
ᱟᱢᱟᱝ ᱠᱩᱥᱤ, ᱟᱢᱟᱝ ᱛᱮ ᱟᱢ ᱡᱩᱫᱤᱢ ᱞᱟᱹᱭ-ᱟ ᱦᱮᱸ᱾ ᱦᱩᱸ ᱜᱚᱲᱚ ᱥᱚᱯᱚᱦᱚᱫ ᱤᱧ ᱮᱢᱚᱜᱼᱟ᱾ ᱤᱧᱫᱚ ᱚᱱᱟ ᱫᱚ ᱜᱚᱲᱚ ᱞᱮᱠᱟ ᱜᱮ ᱠᱷᱚᱡᱚᱜ ᱠᱟᱱᱟ ᱥᱮ ᱱᱚᱣᱟ ᱫᱚ ᱜᱚᱲᱚ ᱠᱟᱛᱷᱟ ᱜᱤᱧ ᱞᱟᱹᱭ ᱦᱚᱪᱚᱭᱮᱫᱟ᱾ ᱟᱫᱚᱧ ᱞᱟᱹᱭᱫᱟ ᱱᱚᱣᱟ ᱫᱚ ᱠᱷᱟᱹᱞᱤ ᱤᱧ ᱜᱚᱲᱚ ᱥᱩᱢᱩᱝ ᱫᱚ ᱵᱟᱝ᱾ ᱟᱢᱟᱝ ᱚᱱᱟ ᱟᱢᱟᱝ ᱰᱮᱴᱟ ᱦᱚᱸ ᱟᱢᱮᱢ ᱮᱢ ᱮᱫᱟ ᱦᱮᱸᱥᱮ ᱵᱟᱝ᱾ ᱦᱮᱸ ᱥᱮ, ᱟᱢ ᱦᱚᱸ ᱟᱢ ᱦᱚᱸ ᱦᱟᱯᱮᱱ ᱫᱤᱱ ᱦᱤᱞᱳᱜ ᱮᱠᱵᱟᱨᱮ
ᱚᱱᱠᱟ ᱵᱮᱯᱟᱨ ᱨᱮᱫᱚ ᱫᱤᱠᱦᱤ ᱟᱫᱚ ᱚᱱᱟ ᱫᱚ ᱨᱩᱣᱟᱹᱲ ᱵᱚᱞᱛᱮ ᱟᱫᱚ ᱢᱮᱫ ᱾ ᱢᱤᱫᱴᱟᱝ ᱠᱚᱲᱟ ᱡᱟᱦᱟᱭ ᱴᱦᱮᱱᱤᱧ ᱪᱟᱞᱟᱜᱼᱟ ᱢᱮᱱᱛᱮ ᱦᱟᱱᱟᱴᱟᱜ ᱦᱟᱱᱟᱴᱟᱜ ᱤᱭᱩᱱᱤᱵᱦᱟᱨᱥᱤᱴᱤ ᱾ ᱟᱫᱚ ᱩᱱᱤ ᱠᱚᱲᱟ ᱦᱚ ᱦᱟᱯᱮ ᱦᱚᱞᱟ ᱪᱮᱠᱟ ᱞᱮᱠᱟᱛᱮ ᱟᱭ ᱛᱮᱜᱮ ᱢᱳᱵᱟᱭᱤᱞ ᱵᱟᱹᱲᱤᱡ ᱟᱠᱟᱱ ᱛᱟᱭᱟ ᱾ ᱛᱮᱭᱤᱥ ᱦᱟᱡᱟᱨ ᱴᱟᱠᱟ ᱨᱮᱱᱟᱝ ᱢᱳᱵᱟᱭᱤᱞ ᱥᱮ ᱪᱚᱵᱽᱵᱤᱥ ᱦᱟᱡᱟᱨ ᱴᱟᱠᱟ ᱨᱮᱱᱟᱜ ᱢᱳᱵᱟᱭᱤᱞ᱾
ᱟᱪᱪᱷᱟ ᱟᱢ ᱴᱷᱮᱱ ᱠᱚᱞ ᱰᱤᱭᱩᱜᱨᱥᱚᱱ ᱮ ᱥᱳᱭ ᱫᱟ᱾
ᱦᱳᱭ ᱤᱧ ᱴᱷᱮᱱ ᱦᱮᱸ ᱥᱳᱭᱮᱫ ᱜᱮᱭᱟᱭ᱾
ᱦᱮᱸ, ᱴᱟᱭᱤᱢ ᱫᱚ ᱵᱟᱭ ᱥᱳᱭ ᱫᱟ, ᱟᱪᱪᱷᱟ᱾ ᱚᱱᱟ ᱛᱤᱧ ᱢᱮᱱ ᱮᱫᱟ ᱤᱧ ᱴᱷᱮᱱ ᱫᱚ ᱪᱤᱠᱟᱹᱭ ᱮᱱᱟ᱾
ᱱᱟᱥᱮ ᱱᱟᱥᱮᱱᱟᱜ ᱥᱟᱨᱵᱷᱟᱨ ᱠᱚ ᱱᱟᱥᱮᱱᱟᱜ ᱥᱚᱢᱚᱥᱥᱟ ᱦᱩᱭᱩᱜ ᱠᱟᱱ ᱜᱮᱭᱟ᱾
ᱦᱮᱸ, ᱦᱮᱸ ᱚᱱᱟ ᱠᱟᱱ ᱜᱮᱭᱟ, ᱚᱱᱟ ᱜᱨᱩᱯ ᱨᱮ ᱜᱨᱩᱯ ᱠᱚᱨᱮ ᱦᱮᱸ ᱜᱨᱩᱯ ᱨᱮ
ᱦᱩᱸ, ᱵᱟᱝ ᱟᱫᱚ ᱚᱱᱟ ᱚᱱᱟᱜᱛᱩᱧ ᱞᱟᱹᱭᱫᱟ, ᱱᱟᱥᱮ ᱦᱳᱭ ᱛᱚ ᱥᱟᱨᱵᱦᱟᱨ ᱠᱚ ᱱᱟᱥᱮᱱᱟᱜ ᱯᱨᱚᱵᱞᱮᱢ ᱫᱟ ᱵᱩᱡᱷᱟᱹᱣ ᱠᱮᱫᱟᱢ ᱚᱱᱟ ᱠᱦᱟᱹᱛᱤᱨ ᱛᱮᱜᱮ ᱱᱚᱜᱼᱚᱭ ᱱᱚᱝᱠᱟ ᱪᱟᱞᱟᱜ ᱠᱟᱱᱟ᱾ ᱩᱛᱩ ᱫᱚ ᱦᱟᱹᱠᱣᱟ. ᱦᱟᱹᱠᱩ ᱠᱤᱨᱤᱧ ᱟᱜᱩ ᱦᱩᱭ ᱠᱟᱱᱟ ᱾
ᱦᱟᱠᱩ ᱛᱤᱱᱟᱹᱜ ᱠᱤᱞᱳ ᱱᱮᱛᱟᱨ ᱦᱮ ᱦᱟᱠᱩ ᱛᱤᱱᱟᱹᱜ ᱠᱤᱞᱳ ᱪᱟᱞᱩᱜ ᱠᱟᱱᱟ ᱮᱠᱷᱚᱱ ᱵᱟᱨ ᱥᱚ ᱵᱟᱨᱥᱚ ᱫᱚ ᱞᱟᱜᱟᱣ ᱦᱩᱭᱱᱟ ᱦᱮ ᱚᱱᱟ ᱠᱷᱚᱱ ᱫᱚ ᱚᱱᱟ ᱠᱷᱚᱱ ᱫᱚ ᱵᱟᱝ ᱵᱮᱥᱤᱜ ᱠᱟᱱᱟ᱾ ᱦᱮᱜ ᱚᱱᱠᱟ ᱜᱮ ᱛᱟᱦᱮᱱ ᱠᱟᱱᱟ ᱾
ᱦᱟᱜ ᱦᱳᱭ ᱦᱳᱭ
ᱩᱱᱠᱩ ᱠᱟᱹᱴᱤᱡ ᱦᱟᱠᱩ ᱥᱮ ᱩᱱᱠᱩ ᱢᱟᱨᱟᱝ ᱦᱟᱠᱩ᱾
ᱟᱸᱠᱟᱹᱴᱤᱡ ᱫᱚ ᱫᱚᱢᱮ ᱠᱟᱹᱴᱤᱡ ᱦᱚ ᱵᱟᱝ ᱠᱟᱱᱟ ᱠᱚ ᱟᱨᱠᱤ ᱩᱱᱠᱩ ᱫᱮᱥᱤ ᱠᱟᱴᱦᱟ ᱞᱤᱭᱟᱹ ᱟᱨᱠᱤ ᱢᱤᱲᱤᱠ ᱾
ᱚ ᱢᱤᱲᱦᱤᱠ ᱟᱫᱚ ᱜᱚᱴᱟ ᱜᱚᱴᱟ ᱵᱟᱝ ᱜᱮᱫ ᱠᱟᱜ ᱠᱚᱣᱟᱯᱮ ᱥᱮ ᱵᱟᱝ
ᱵᱟᱝ ᱜᱚᱴᱟ ᱜᱚᱴᱟ ᱠᱚᱜᱮ ᱠᱟᱹᱴᱤᱡᱭ ᱠᱟᱹᱴᱤᱡᱭ ᱠᱚ ᱦᱟᱛᱟᱣ ᱦᱩᱭ ᱟᱠᱟᱱᱟ ᱾ ᱡᱟᱦᱟ ᱫᱚ ᱟᱢ ᱥᱟᱵ ᱫᱟᱲᱮᱭᱟᱜ ᱟᱢ ᱩᱢ ᱦᱮᱸ ᱳᱭ ᱠᱤᱪᱦᱩ ᱠᱚᱢ ᱦᱟ ᱟᱥᱤ ᱦᱮᱸ ᱠᱤᱪᱩ ᱠᱚᱢ ᱟᱥᱤ ᱱᱚᱵᱚᱭ ᱜᱨᱟᱢ ᱦᱮᱸ ᱾
ᱛᱤᱦᱤᱧ ᱯᱮ ᱦᱚᱲ ᱫᱚ ᱢᱮᱱᱟᱜ ᱯᱮᱭᱟ ᱾
ᱦᱳᱭ ᱯᱮᱦᱚᱲ ᱜᱮ ᱟᱫᱚ ᱟᱥᱤ ᱱᱚᱵᱵᱳᱭ ᱜᱮᱨᱟᱢ ᱠᱟᱛᱮᱫ ᱠᱚ ᱦᱩᱭᱩᱜᱼᱟ ᱢᱤᱫᱴᱟᱝ ᱢᱤᱫᱴᱟᱝ ᱾ ᱵᱩᱡᱷᱟᱹᱣ ᱟᱡᱚᱢ ᱫᱟᱢ ᱥᱮ ᱵᱟᱝ?
ᱦᱮᱸ ᱦᱮᱸ᱾
ᱠᱟᱱᱟᱢ ᱩᱦᱩᱢ ᱾
ᱦᱮᱸᱧ ᱟᱡᱚᱢ ᱫᱟ
ᱦᱟᱞᱳ ᱩᱢ ᱟᱹᱰᱤ ᱵᱦᱤᱛ ᱛᱤᱨ ᱨᱮ ᱟᱹᱰᱤ ᱛᱟᱭᱚᱢ ᱛᱮᱢ ᱟᱡᱚᱢ ᱫᱟ ᱦᱮᱸ ᱛᱚᱯᱚᱱ ᱦᱩᱭᱩᱜᱼᱟ ᱟᱫᱚ ᱱᱚᱜᱼᱚ ᱱᱚᱝᱠᱟ ᱱᱟᱥᱮᱱᱟᱜ ᱯᱷᱟ ᱟᱹᱥᱩᱲ ᱞᱮᱠᱷᱟᱱ ᱜᱮ ᱢᱚᱱᱮᱭ ᱫᱤᱧ ᱛᱚᱯᱩᱱᱚᱜ ᱦᱩᱭᱩᱜᱼᱟ ᱾
ᱦᱮᱸ ᱚᱱᱠᱟᱜ ᱠᱟᱱᱟ ᱤᱭᱟᱹ ᱟᱨᱠᱤ ᱾
ᱟᱫᱚ ᱤᱧᱼᱤᱧ ᱢᱚᱱᱮ ᱠᱟᱫᱟ ᱡᱮ ᱮᱠᱟᱞᱛᱮ ᱛᱮ ᱠᱩ ᱥᱟᱯᱷᱟ ᱦᱳᱭᱳᱜ ᱡᱚᱢ ᱵᱟᱲᱟᱭ ᱦᱳᱭᱳᱜ ᱟᱫᱚ ᱨᱮᱸᱜᱮᱭ ᱟᱹᱣᱨᱤ ᱨᱮᱸᱜᱮᱭᱼᱟ᱾
ᱦᱮᱭ ᱠᱟᱱᱟ ᱠᱩ ᱥᱮ ᱟᱹᱣᱨᱤ ᱠᱚ
ᱟᱹᱣᱨᱤ ᱟᱹᱣᱨᱤ ᱠᱩ ᱡᱩᱜᱩᱜ-ᱟ ᱟᱹᱣᱨᱤ ᱠᱩ ᱦᱤᱡᱩᱜᱼᱟ ᱾ ᱵᱩᱡᱷᱟᱹᱣ
ᱦᱮ ᱡᱟᱹᱯᱩᱫᱤᱱ ᱵᱟᱝ ᱜᱮ ᱱᱟᱥᱮᱱᱟᱜ ᱡᱚᱫᱤ ᱥᱮᱛᱟᱜ ᱵᱮᱲᱟ ᱯᱟᱭᱟᱨᱮᱢ ᱡᱚᱢ ᱠᱟᱜ ᱥᱮ ᱦᱟᱝ ᱾ ᱥᱮᱛᱟᱜ ᱯᱟᱭᱟᱢ ᱞᱮᱠᱷᱟᱱ ᱫᱚ ᱵᱟᱝ ᱨᱮᱸᱜᱮᱭᱼᱟ ᱱᱮᱛᱟᱨ ᱫᱚ ᱡᱟᱹᱯᱩᱫ ᱫᱤᱱ ᱫᱚ ᱚᱱᱠᱟᱜᱮ ᱵᱟᱝ ᱨᱮᱜᱮᱼᱟ
ᱠᱟᱛᱦᱟ ᱫᱚ ᱤᱱᱟᱹ ᱜᱮ ᱠᱟᱱᱟ ᱩᱱᱟᱹᱜ ᱞᱟᱹᱜᱤᱫ ᱫᱚ ᱵᱟᱝ ᱨᱮᱸᱜᱮᱭᱼᱟ ᱦᱮ ᱥᱮ ᱦᱮᱸ